ᱦᱮᱸ ᱫᱟᱫᱟ ᱡᱚᱦᱟᱨ ᱜᱮ᱾
ᱦᱳᱭ ᱦᱳᱭ ᱡᱚᱦᱟᱨ ᱜᱮ᱾
ᱟᱨ ᱪᱮᱫ ᱠᱚ ᱵᱮᱱ ᱪᱤᱠᱟᱹ ᱵᱟᱲᱟᱭᱮᱜ-ᱟ?
ᱪᱮᱫ ᱜᱮ ᱵᱟᱝ ᱦᱚᱸᱜ-ᱚᱭ ᱫᱩᱲᱩᱵ ᱠᱟᱱᱟᱞᱤᱧ᱾ ᱫᱟᱜ ᱠᱚ ᱡᱚᱨᱚᱜ ᱠᱟᱱᱟ ᱟᱫᱚ ᱦᱚᱸᱜ-ᱚᱭ ᱠᱩᱞᱦᱤ ᱥᱮᱫ ᱨᱮ ᱦᱮᱡ ᱠᱟᱛᱮᱫ ᱞᱤᱧ ᱡᱩᱲᱩ ᱟᱠᱟᱱᱟ᱾
ᱚᱻ ᱟᱨ ᱥᱟᱹᱜᱩᱱ ᱥᱤᱜᱟᱹᱲ᱾
ᱦᱳᱭ ᱦᱳᱭ, ᱟᱢ ᱫᱚ ᱪᱮᱫ ᱠᱚᱢ ᱪᱤᱠᱟᱹᱭᱮᱜ-ᱟ?
ᱟᱨ ᱪᱮᱫ ᱦᱚᱸ ᱵᱟᱝ ᱫᱟᱫᱟ ᱱᱚᱜ-ᱚᱭ ᱛᱚ ᱠᱟᱹᱴᱤᱡ ᱡᱚᱢ ᱵᱟᱲᱟ ᱦᱩᱭᱩᱜ ᱠᱟᱱ ᱛᱟᱦᱮᱸ, ᱟᱫᱚ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭᱱᱟ᱾ ᱢᱟᱱᱮ ᱟᱨᱠᱤ ᱱᱤᱛᱚᱜ ᱟᱭᱩᱵ ᱵᱮᱲᱟ ᱟᱨᱠᱤ ᱠᱟᱴᱤᱡ ᱱᱚᱝᱠᱟ ᱴᱤ ᱵᱨᱮᱠ ᱠᱚ ᱟᱨᱠᱤ᱾
ᱟᱪᱪᱷᱟ ᱟᱪᱪᱷᱟ᱾ ᱟᱨ ᱛᱟᱦᱞᱮ, ᱟᱯᱮ ᱥᱮᱱ ᱫᱟᱜ ᱡᱟᱹᱲᱤ ᱫᱚ ᱚᱠᱟᱞᱮᱠᱟ?
ᱫᱟᱜ ᱡᱟᱹᱲᱤ ᱱᱚᱜ-ᱚᱭ ᱛᱚ᱾ ᱫᱟᱜ ᱡᱚᱨ ᱮᱫᱟᱭ ᱟᱨ ᱯᱩᱨᱟᱹ ᱥᱚᱠᱛᱚ ᱜᱮ᱾
ᱟᱪᱪᱷᱟ ᱟᱪᱪᱷᱟ᱾
ᱜᱚᱴᱟ ᱯᱩᱠᱷᱩᱨ ᱠᱚ ᱫᱟᱜ ᱠᱚ ᱠᱟᱹᱴᱤᱡ ᱯᱮᱨᱮᱡᱚᱜ ᱠᱟᱱᱟ᱾
ᱟᱪᱪᱷᱟ ᱟᱪᱪᱷᱟ, ᱦᱳᱭ ᱦᱳᱭ᱾
ᱦᱮᱸ, ᱯᱩᱨᱟᱹ ᱟᱹᱰᱤ ᱜᱮ ᱢᱟᱱᱮ ᱫᱟᱜ ᱛᱮ ᱜᱚᱴᱟᱜᱮ ᱤᱭᱟᱹ ᱪᱟᱵᱟ ᱟᱠᱟᱜ-ᱟᱭ᱾
ᱟᱪᱪᱷᱟ ᱟᱪᱪᱷᱟ᱾
ᱦᱮᱸ ᱱᱤᱭᱟᱹ ᱱᱤᱭᱟᱹ, ᱱᱤᱭᱟᱹ ᱵᱟᱨ ᱠᱤᱱᱛᱩ ᱠᱟᱹᱴᱤᱡ ᱫᱟᱜ ᱫᱚ ᱯᱚᱨᱮᱛᱮ ᱦᱮᱡ ᱮᱱᱟ ᱠᱤᱱᱛᱩ ᱫᱟᱜ ᱥᱚᱠᱛᱚ ᱜᱮ ᱧᱩᱨ ᱠᱮᱫᱟᱭ ᱟᱫᱚ ᱦᱮᱡ ᱮᱱᱠᱷᱟᱱ ᱜᱮ᱾ ᱟᱫᱚ ᱱᱤᱛᱚᱜ ᱫᱚ ᱨᱚᱦᱚᱭ ᱠᱚ ᱨᱚᱦᱚᱭ ᱠᱚ ᱮᱦᱚᱵ ᱦᱩᱭᱩᱜ-ᱟ, ᱟᱫᱚ ᱛᱚᱲᱟ ᱠᱚᱦᱚᱸ ᱦᱟᱨᱟ ᱤᱫᱤᱭᱮᱱᱟ ᱨᱚᱦᱚᱭ ᱮᱦᱚᱵ ᱠᱟᱛ ᱥᱮ, ᱠᱟᱹᱢᱤ ᱠᱚ ᱞᱟᱦᱟ ᱤᱫᱤ ᱦᱩᱭᱩᱜ-ᱟ ᱟᱨ
ᱦᱳᱭ ᱦᱳᱭ᱾
ᱦᱮᱸ, ᱟᱨ ᱟᱯᱮ ᱥᱮᱫ ᱫᱚ ᱪᱮᱫ ᱞᱮᱠᱟ?
ᱟᱞᱮ ᱥᱮᱱ ᱦᱚᱸ ᱦᱚᱸᱜ-ᱚᱭ ᱛᱮᱦᱮᱧ ᱫᱚ ᱥᱮᱛᱟᱜ ᱠᱷᱚᱱᱟᱜ ᱫᱟᱜ ᱡᱟᱹᱲᱤᱭᱨᱜ-ᱟᱭ᱾ ᱟᱫᱚ ᱚᱝᱠᱟ ᱟᱹᱰᱤ ᱡᱳᱨᱜᱮ ᱫᱟᱜᱮᱜ-ᱟᱭ ᱛᱮᱦᱮᱧ ᱫᱚ ᱱᱚ ᱱᱚᱣᱟ ᱫᱟᱜ ᱨᱮᱜᱮ ᱢᱚᱱᱮ ᱦᱩᱭᱩᱭ ᱠᱟᱱᱟ ᱪᱟᱥ ᱠᱟᱹᱢᱤ ᱠᱚ ᱞᱟᱜᱟᱣ ᱜᱚᱫ ᱠᱟᱜ-ᱟᱭ ᱦᱟᱸᱜ᱾
ᱦᱮᱸ᱾
ᱛᱟᱦᱞᱮ ᱠᱚᱫᱚ ᱟᱫᱚ ᱜᱟᱯᱟ ᱢᱮᱭᱟᱝ ᱠᱷᱚᱱ ᱫᱚ ᱥᱤ ᱠᱚ ᱮᱦᱚᱵ ᱦᱩᱭᱩᱜ-ᱟ, ᱴᱨᱟᱠᱴᱟᱨ ᱠᱚ ᱯᱟᱸᱡᱟᱭᱮᱜ-ᱟ ᱟᱫᱚ ᱯᱟᱸᱡᱟᱭ ᱦᱩᱭᱩᱜ-ᱟ᱾
ᱦᱮᱸ ᱦᱮᱸ ᱦᱮᱸ᱾ ᱦᱩᱸ ᱦᱩᱸ ᱦᱩᱸ᱾
ᱟᱪᱪᱷᱟ ᱟᱪᱪᱷᱟ, ᱟᱨ ᱤᱭᱟᱹ ᱠᱚ ᱪᱮᱫ ᱠᱚᱯᱮ ᱚᱱᱠᱟ ᱪᱟᱥ ᱠᱟᱫᱟ ᱡᱟᱦᱟᱱᱟᱜ?
ᱪᱟᱥ ᱠᱚᱫᱚ ᱚᱱᱠᱟ ᱫᱚ ᱱᱤᱛᱚᱜ ᱫᱚ ᱫᱟᱜᱽ ᱫᱤᱱ ᱛᱚ ᱡᱮ ᱪᱟᱥ ᱫᱤᱱ ᱱᱚᱝᱠᱟ ᱞᱮᱠᱟ ᱫᱚ ᱮᱴᱟᱜ ᱥᱚᱵᱽᱡᱤ ᱠᱚᱫᱚ ᱵᱟᱝ ᱪᱟᱥ ᱦᱩᱭ ᱠᱟᱱᱟ ᱚᱱᱠᱟ ᱱᱤᱛᱚᱜ ᱫᱚ ᱢᱟᱹᱨᱤᱪ ᱠᱚᱜᱮ ᱦᱮᱱᱟᱜ-ᱟ᱾
ᱟᱪᱪᱷᱟ᱾
ᱦᱳᱭ ᱦᱳᱭ᱾
ᱟᱨ ᱚᱱᱠᱟᱱᱟᱜ ᱡᱟᱦᱟᱸ ᱟᱨ ᱮᱴᱟᱜ ᱥᱮ ᱡᱟᱦᱟᱱᱟᱜ ᱫᱚ ᱵᱟᱯᱮ ᱪᱟᱥ ᱠᱟᱫᱟ?
ᱵᱟᱝ ᱵᱟᱝ ᱚᱱᱠᱟᱭ ᱫᱟᱜ ᱫᱟᱭ ᱮᱴᱟᱜ ᱠᱚᱫᱚ ᱵᱟᱝ ᱪᱟᱥ ᱦᱩᱭ ᱠᱟᱱᱟ᱾
ᱟᱯᱮ ᱥᱮᱱ ᱫᱚ ᱚᱱᱠᱟ ᱪᱮᱫ ᱠᱚᱯᱮ ᱪᱟᱥ ᱟᱠᱟᱫᱟ ᱛᱟᱦᱚᱞᱮ ᱠᱷᱟᱱ ᱫᱚ?
ᱪᱟᱥ ᱚᱱᱠᱟ ᱪᱮᱫ ᱠᱚ ᱪᱟᱥ ᱦᱩᱭ ᱠᱟᱱᱟ᱾
ᱦᱳᱭ ᱦᱳᱭ ᱟᱪᱪᱷᱟ ᱟᱪᱪᱷᱟ᱾
ᱦᱩᱸ ᱠᱨᱚᱞᱟ ᱟᱨ ᱱᱚᱛᱮ ᱤᱭᱟᱹ ᱠᱚ ᱵᱷᱤᱱᱰᱤ ᱠᱚ,
ᱦᱳᱭ ᱦᱳᱭ᱾
ᱛᱟᱯᱚᱨᱮ ᱟᱲᱟᱜ ᱠᱚ,
ᱟᱪᱪᱷᱟ ᱟᱪᱪᱷᱟ ᱟᱪᱪᱷᱟ᱾
ᱟᱫᱚ ᱮᱱᱠᱮ ᱫᱚ ᱱᱚᱣᱟ ᱱᱚᱰᱮ ᱟᱞᱮᱭᱟᱜ ᱢᱟᱱᱮ ᱱᱚᱰᱮ ᱵᱟᱲᱜᱮ ᱨᱮᱜᱮ, ᱪᱟᱥ ᱦᱩᱭ ᱠᱟᱱᱟ ᱚᱱᱟᱫᱚ ᱱᱤᱡᱮ ᱡᱚᱢ ᱞᱟᱹᱜᱤᱫ ᱟᱨᱠᱤ᱾
ᱟᱪᱪᱷᱟ ᱟᱪᱪᱷᱟ᱾
ᱦᱮᱸ ᱱᱤᱡᱮ ᱡᱚᱢ ᱞᱟᱹᱜᱤᱫ᱾
ᱟᱹᱰᱤ ᱱᱟᱯᱟᱭ ᱟᱹᱰᱤ ᱱᱟᱯᱟᱭ ᱛᱟᱦᱚᱞᱮ ᱜᱚᱢᱠᱮ ᱟᱯᱮ ᱥᱮᱫ ᱥᱮᱫ ᱫᱚ ᱚᱱᱠᱟ ᱪᱮᱫ ᱠᱚᱯᱮ ᱪᱟᱥ ᱜᱮᱭᱟ ᱚᱱᱟ ᱥᱟᱶᱛᱮ ᱟᱨ ᱡᱮᱢᱚᱱ ᱦᱩᱲᱩ ᱫᱚ ᱚᱯᱮ ᱥᱮᱱ ᱫᱚ ᱛᱤᱱ ᱵᱟᱨ ᱯᱮ ᱪᱟᱥ ᱜᱮᱭᱟ?
ᱦᱩᱲᱩ ᱫᱚ ᱟᱞᱮ ᱥᱮᱫ ᱫᱚ ᱠᱟᱢ ᱥᱮ ᱠᱟᱢ ᱢᱤᱫ ᱫᱷᱟᱣ ᱫᱚ ᱟᱞᱮ ᱫᱚ ᱪᱟᱥ ᱜᱮᱭᱟᱞᱮ, ᱵᱟᱨ ᱟᱨ ᱵᱟᱨ ᱫᱷᱟᱣ ᱫᱚ ᱟᱞᱮ ᱥᱮᱫ ᱫᱚ ᱵᱟᱠᱚ ᱪᱟᱥ ᱜᱮᱭᱟ᱾ ᱮᱸ ᱟᱯᱮ ᱥᱮᱫ ᱫᱚ ᱵᱟᱨ ᱫᱷᱟᱣ ᱠᱚ ᱪᱟᱥ ᱜᱮᱭᱟ?
ᱵᱟᱝ ᱵᱟᱝ ᱟᱞᱮ ᱥᱮᱱ ᱦᱚᱸ ᱵᱟᱨ ᱫᱷᱟᱣ ᱫᱚ ᱵᱟᱞᱮ ᱪᱟᱥᱟ ᱟᱞᱮ ᱥᱮᱱ ᱦᱚᱸ ᱢᱤᱫ ᱫᱷᱟᱣ ᱜᱮᱞᱮ ᱪᱟᱥᱟ ᱚᱱᱠᱟ᱾ ᱫᱟᱜᱽ ᱠᱚ ᱱᱚᱜᱚᱭ ᱱᱤᱭᱟᱹ ᱚᱠᱛᱚ ᱜᱮ ᱚᱱᱠᱟ ᱫᱟᱜᱽ ᱠᱚᱨᱮᱱᱟᱜ ᱛᱟᱯᱚᱨ ᱚᱱᱠᱟ ᱫᱟᱜᱽ ᱠᱚᱨᱮᱱᱟᱜ ᱵᱮᱵᱚᱥᱛᱷᱟ, ᱵᱟᱹᱱᱩᱜ-ᱟ ᱚᱱᱟ ᱠᱷᱟᱹᱛᱤᱨ ᱛᱮ ᱢᱤᱫ ᱫᱷᱟᱣ ᱜᱮ ᱪᱟᱥ ᱦᱩᱭᱩᱜ-ᱟ ᱟᱞᱮ ᱥᱮᱱ ᱫᱚ-
ᱦᱮᱸ ᱟᱪᱪᱷᱟ ᱟᱪᱪᱷᱟ᱾
ᱦᱳᱭ ᱦᱮᱸ,
ᱟᱹᱰᱤ ᱱᱟᱯᱟᱭ ᱠᱟᱛᱷᱟ, ᱟᱨ ᱚᱠᱟ ᱥᱮᱫ ᱦᱚᱸ ᱵᱟᱨ ᱫᱷᱟᱣ ᱦᱚᱸᱠᱚ ᱪᱟᱥ ᱜᱮᱭᱟ ᱠᱚ ᱚᱠᱟ ᱥᱮᱫ ᱢᱤᱫ ᱫᱷᱟᱣ ᱦᱚᱸᱠᱚ ᱪᱟᱥ ᱜᱮᱭᱟ᱾
ᱟᱫᱚ ᱵᱟᱨ ᱫᱷᱟᱣ ᱪᱟᱥ ᱫᱚ ᱚᱱᱠᱟ ᱡᱩᱫᱤ ᱚᱱᱠᱟ ᱫᱟᱜᱽ ᱠᱚᱨᱮ ᱨᱮᱱᱟᱜ ᱥᱩᱵᱤᱫᱷᱟ ᱛᱟᱦᱮᱱᱟ ᱛᱟᱦᱚᱞᱮ ᱵᱟᱝᱠᱷᱟᱱ ᱫᱚ ᱪᱟᱥ ᱜᱟᱱᱚᱜ-ᱟ ᱵᱟᱝᱠᱷᱟᱱ ᱫᱚ ᱵᱟᱨ ᱫᱷᱟᱣ ᱦᱚᱸ ᱪᱟᱥ ᱫᱚ ᱟᱹᱰᱤ ᱤᱭᱟᱹ ᱜᱮᱭᱟ ᱫᱟᱜᱽ ᱠᱚ ᱞᱟᱜᱟᱜ-ᱟ ᱛᱚ ᱟᱫᱚ ᱚᱱᱠᱟ ᱫᱟᱜᱽ ᱠᱚᱨᱮᱱᱟᱜ ᱤᱭᱟᱹ ᱵᱟᱝ ᱛᱟᱦᱮᱱ ᱠᱷᱟᱱ ᱫᱚ ᱵᱮᱥ ᱞᱮᱠᱟ᱾ ᱚᱱᱟ ᱠᱚᱦᱚᱸ ᱵᱟᱝ ᱢᱟᱨᱟᱝᱚᱜ-ᱟ ᱵᱟᱝ ᱦᱩᱭᱩᱜ-ᱟ᱾
ᱥᱤᱛᱩᱝ ᱨᱮᱠᱚ ᱟᱫᱚ ᱥᱤᱛᱩᱝ ᱫᱤᱱ ᱨᱮᱫᱚ ᱫᱟᱜᱽ ᱫᱚ ᱢᱟᱱᱮ ᱚᱱᱟ ᱵᱳᱨᱤᱝ ᱠᱷᱚᱱᱟᱜ ᱠᱚ ᱵᱚᱞᱮ ᱵᱳᱨᱤᱝ ᱠᱚ ᱤᱭᱟᱹ ᱠᱟᱜ ᱚᱱᱟ ᱠᱚᱛᱮ ᱠᱚ ᱫᱟᱜ ᱠᱚ ᱤᱭᱟᱹ ᱠᱚ ᱤᱭᱟᱹ ᱠᱟᱜ-ᱟ ᱠᱚ,
ᱵᱳᱨᱤᱝ ᱠᱚ ᱚᱱᱠᱟ ᱥᱩᱨ ᱠᱚᱨᱮ ᱡᱩᱚᱫᱤ ᱜᱟᱰᱟ ᱠᱚ ᱛᱟᱦᱮᱱ ᱵᱟᱸᱫ ᱠᱚ ᱛᱟᱦᱮᱱ ᱠᱷᱟᱱ ᱫᱚ ᱜᱟᱱᱚᱜᱼᱟ ᱟᱨ ᱵᱟᱝᱠᱷᱟᱱ ᱫᱚ ᱟᱞᱮ ᱥᱮᱱ ᱫᱚ ᱚᱱᱠᱟ ᱥᱩᱵᱤᱫᱷᱟ ᱦᱚᱸ ᱵᱟᱹᱱᱩᱜᱼᱟ ᱛᱚ ᱚᱱᱟ ᱠᱷᱟᱹᱛᱤᱨ ᱛᱮ ᱪᱟᱥ ᱠᱚᱫᱚ ᱵᱟᱝ ᱜᱟᱱᱚᱜᱼᱟ᱾
ᱦᱮᱸ ᱦᱮᱸ ᱦᱮᱸ ᱫᱚᱢ ᱫᱚᱢ᱾
ᱦᱮᱸ᱾
ᱴᱷᱤᱠ ᱠᱟᱛᱷᱟ ᱵᱮᱱ ᱞᱟᱹᱭ ᱫᱟ ᱟᱨ ᱪᱮᱜᱠᱚ ᱵᱤᱱ ᱱᱝᱠᱟ ᱡᱚᱢ ᱵᱟᱲᱟ ᱠᱮᱭᱟ ᱵᱤᱱ ᱛᱟᱦᱮᱞᱮ?
ᱦᱳᱭ ᱡᱚᱢ ᱠᱚᱫᱚ ᱦᱩᱭ ᱠᱟᱱᱟ ᱱᱚᱜᱼᱭ ᱠᱤᱪᱷᱩ ᱠᱷᱚᱱ ᱞᱟᱦᱟ ᱫᱟᱠᱟ ᱡᱚᱢ ᱦᱩᱭ ᱟᱠᱟᱱᱟ᱾
ᱦᱮᱸ ᱦᱮᱸ ᱦᱮᱸ᱾
ᱱᱚᱜᱭ ᱟᱫᱚ ᱱᱤᱛᱚᱜ ᱫᱚ ᱚᱱᱠᱟ ᱟᱫᱚ ᱫᱟᱠᱟ ᱠᱚ ᱪᱚᱸᱫᱟ ᱦᱩᱭ ᱟᱠᱟᱱᱟ ᱟᱫᱚ ᱯᱚᱨᱮ ᱧᱚᱜ ᱟᱨᱚ ᱢᱤᱫ ᱫᱷᱟᱣ ᱡᱚᱢ ᱦᱩᱭᱩᱜᱼᱟ᱾
ᱦᱮᱸ ᱦᱮᱸ ᱦᱮᱸ ᱦᱮᱸ᱾
ᱦᱮᱸ᱾
ᱟᱨ ᱚᱱᱠᱟ ᱡᱟᱦᱟᱱᱟᱜ ᱢᱟᱱᱮ᱾ ᱮᱴᱟᱜ ᱥᱮᱱ ᱪᱟᱞᱟᱣᱱᱟ ᱱᱤᱛᱚᱜ ᱫᱚ ᱵᱟᱹᱱᱩᱜ ᱟᱹᱱᱤᱡ?
ᱵᱟᱝ ᱵᱟᱝ ᱱᱤᱛᱚᱜ ᱫᱚ ᱚᱱᱠᱟ ᱪᱟᱞᱟᱜ ᱛᱮᱱᱟᱜ ᱫᱚ ᱵᱟᱹᱱᱩᱜᱼᱟ᱾
ᱦᱮᱸ ᱦᱮᱸ ᱚᱱᱠᱟᱱᱟᱜ ᱡᱟᱦᱟᱸᱱᱟᱜ ᱢᱟᱱᱮ ᱚᱱᱛᱮ ᱮᱸ ᱚᱱᱠᱟ ᱫᱟᱲᱟ ᱵᱟᱲᱟ᱾
ᱵᱟᱝ ᱵᱟᱝ ᱱᱤᱛᱚᱜ ᱫᱚ ᱚᱱᱠᱟ ᱫᱚ ᱵᱟᱝ ᱪᱟᱞᱟᱜ ᱦᱩᱭᱩᱜᱼᱟ ᱫᱟᱬᱟᱱ ᱠᱚᱫᱚ᱾
ᱦᱮᱸ ᱛᱚ᱾
ᱫᱟᱜ ᱠᱚᱭ ᱡᱚᱨᱚᱭᱮᱫᱼᱟ ᱛᱚ ᱟᱫᱚ ᱫᱟᱜ ᱵᱟᱝ ᱫᱟᱜ ᱫᱟᱜ ᱛᱮᱫᱚ ᱚᱱᱠᱟ ᱪᱟᱞᱟᱜ ᱦᱚᱸ ᱵᱟᱝ ᱵᱩᱡᱷᱟᱹᱣ ᱠᱟᱱᱟ᱾
ᱦᱮᱸ ᱦᱮᱸ ᱦᱮᱸ ᱦᱮᱸ ᱮᱠᱫᱚᱢ ᱮᱠᱫᱚᱢ ᱮᱠᱫᱚᱢ᱾
ᱛᱟᱦᱚᱞᱮ ᱫᱟᱫᱟ ᱟᱯᱮ ᱥᱮᱱ ᱫᱚ ᱚᱱᱠᱟ ᱡᱮᱢᱚᱱ ᱱᱤᱛᱚᱜ ᱫᱚ ᱪᱟᱥ ᱫᱤᱱ ᱛᱟᱯᱚᱨ ᱚᱱᱟ ᱵᱮᱜᱚᱨ ᱟᱨ ᱪᱮᱫ ᱠᱚᱯᱮ ᱪᱤᱠᱟᱹᱭ ᱜᱮᱭᱟ?
ᱟᱫᱚ ᱱᱤᱛᱚᱜ ᱫᱚ ᱚᱱᱠᱟ ᱫᱚ ᱪᱟᱥ ᱵᱮᱜᱚᱨ ᱟᱫᱚ ᱚᱠᱟ ᱫᱚ ᱪᱮᱫ ᱦᱸ ᱵᱟᱝ ᱪᱤᱠᱟᱹᱭ ᱦᱩᱭᱩᱜᱼᱟ᱾ ᱱᱤᱛᱚᱜ ᱵᱮᱲᱟ ᱢᱮᱱᱟᱭᱟ ᱠᱟᱹᱴᱤᱡ ᱮᱸ ᱪᱟᱥ ᱠᱚᱨᱮᱜᱮ ᱪᱷᱩᱴᱟᱹᱣ ᱵᱟᱲᱟ ᱦᱩᱭᱩᱜ᱾ ᱠᱟᱱᱟ ᱟᱨ ᱯᱩᱨᱟᱹ ᱪᱟᱥ ᱨᱮᱜᱮ ᱟᱨᱠᱤ ᱠᱟᱹᱢᱤ ᱱᱤᱛᱚ ᱫᱚ ᱟᱨ ᱫᱚ ᱮᱴᱟᱜ ᱠᱤᱪᱷᱩ ᱫᱚ ᱚᱱᱠᱟ ᱫᱚ ᱪᱮᱫ ᱦᱚᱸ ᱵᱟᱝ᱾
ᱦᱳᱭ ᱦᱳᱭ᱾
ᱟᱨ ᱪᱟᱥ ᱵᱟᱝ ᱠᱷᱟ ᱠᱷᱟᱱ ᱫᱚ ᱵᱟᱝ ᱜᱟᱱᱚᱜᱼᱟ ᱥᱮ ᱮᱸ ᱦᱟᱱᱠᱟ ᱪᱟᱥ ᱨᱮᱜᱮ ᱢᱤᱫ ᱫᱷᱟᱭ ᱢᱤᱫ ᱫᱷᱟᱣ ᱜᱮᱞᱮ ᱪᱟᱥᱟ ᱢᱤᱫ ᱫᱷᱟᱣ ᱢᱟᱱᱮ ᱢᱤᱫ ᱵᱚᱪᱷᱚᱨ᱾ ᱢᱤᱫ ᱵᱚᱪᱷᱚᱨ ᱵᱟᱨ ᱵᱚᱪᱷᱚᱨ ᱨᱮᱱᱟᱜ ᱠᱚᱢ ᱥᱮ ᱠᱚᱢ ᱪᱟᱥ ᱚᱠᱟ ᱦᱩᱭᱩᱜ ᱠᱟᱱᱟ ᱵᱟᱠᱷᱟ ᱛᱚ᱾ ᱵᱟᱠᱟᱱ ᱫᱚ ᱪᱟᱣᱞᱮ ᱠᱚᱦᱚᱸ ᱚᱠᱟ ᱠᱷᱚᱱᱟᱜ ᱵᱤᱱ ᱧᱟᱢᱟ? ᱦᱟᱛᱟᱣ ᱛᱮᱢᱟ ᱦᱟᱛᱟᱣ ᱛᱮᱢᱚ ᱟᱹᱰᱤ ᱜᱷᱟᱱ ᱴᱟᱠᱟᱠᱚ ᱦᱟᱛᱟᱣᱟ᱾ ᱪᱟᱣᱞᱮ ᱨᱮᱱᱟᱜ ᱫᱟᱢ ᱪᱚᱞᱞᱤᱥ ᱯᱧᱪᱟᱥ ᱴᱟᱠᱟ᱾
ᱦᱳᱭ ᱦᱳᱭ ᱦᱳᱭ᱾
ᱟᱨ ᱩᱱᱟᱹᱜ ᱴᱟᱠᱟ ᱫᱚ ᱢᱟᱱᱮ ᱟᱵᱚ ᱞᱮᱠᱟᱱ ᱦᱚᱲ ᱛᱚ ᱢᱟᱱᱮ ᱵᱟᱵᱚᱜ ᱤᱭᱟ ᱮᱢ ᱠᱮᱭᱟ ᱵᱚ ᱥᱮ᱾ ᱚᱱᱟ ᱠᱷᱟᱹᱛᱤᱨ ᱪᱟᱥ ᱪᱟᱥ ᱫᱚ ᱠᱚᱢ ᱤᱭᱟᱹ ᱛᱮᱜᱮ ᱪᱟᱥ᱾ ᱟᱛᱮ ᱟᱹᱰᱤ ᱜᱟᱱ ᱵᱤᱱ ᱟᱱᱰᱟᱡ ᱫᱟᱲᱮᱭᱟᱜᱼᱟ᱾
ᱦᱳᱭ ᱦᱳᱭ᱾
ᱟᱨ ᱟᱹᱰᱤ ᱵᱚᱪᱷᱚᱨ ᱵᱚᱪᱷᱚᱨ ᱠᱚᱢ ᱥᱮ ᱠᱚᱢ ᱵᱟᱨ ᱵᱚᱪᱷᱚᱨ ᱞᱟᱹᱜᱤᱫ ᱵᱤᱱ ᱫᱚᱦᱚ ᱫᱚᱦᱚ ᱠᱟᱛᱮᱫ ᱚᱱᱟ ᱵᱤᱱ ᱡᱚᱢᱟ᱾ ᱟᱹᱰᱤ ᱥᱟᱱᱛᱤ ᱛᱮ ᱛᱟᱯᱚᱨᱮ ᱟᱨᱦᱚ ᱚᱱᱟᱵᱤᱱ ᱪᱟᱥᱟ ᱚᱱᱟᱜᱮ ᱯᱚᱨᱮᱨ ᱵᱚᱪᱷᱚᱨ ᱮᱱᱠᱷᱟᱱ ᱟᱨ ᱦᱚᱸ ᱢᱟᱱᱮ ᱪᱟᱣᱞᱮ ᱦᱚᱸ ᱟᱨ ᱟᱠᱷᱨᱤᱧ ᱨᱮᱱᱟᱜ ᱦᱚᱸ ᱦᱩᱭᱩᱜ ᱛᱟᱵᱤᱱᱟ ᱯᱩᱭᱥᱟ ᱟᱠᱷᱨᱤᱧ ᱠᱟᱛᱮ ᱯᱩᱭᱥᱟᱹ ᱵᱤᱱ ᱟᱨ ᱚᱱᱟᱛᱮ ᱜᱮ ᱤᱱᱠᱟᱢ ᱫᱟᱲᱮᱭᱟ ᱵᱤᱱ᱾
ᱦᱳᱭ ᱦᱳᱭ᱾
ᱦᱮᱸ ᱟᱹᱰᱤ ᱛᱟᱯᱚᱨᱮ ᱵᱟᱠᱷᱟᱡ ᱫᱚ ᱱᱟᱛᱮ ᱫᱚ ᱡᱩᱫᱤ ᱵᱤᱱ ᱠᱤᱨᱤᱧ ᱠᱟᱛᱮ ᱵᱤᱱ ᱡᱚᱢᱟ ᱮᱱᱠᱷᱟᱱ ᱫᱚ ᱟᱹᱰᱤ ᱟᱡᱽ ᱮᱴᱠᱮᱴᱚᱲᱮ ᱦᱳᱭᱳᱜ-ᱟ ᱥᱮ᱾ ᱟᱵᱚ ᱞᱮᱠᱟᱱ ᱦᱚᱲ ᱫᱚ ᱢᱟᱱᱮ ᱪᱟᱹᱠᱨᱤᱭᱟᱹᱱ ᱦᱚᱲ ᱠᱚᱫᱚ ᱵᱤᱱ ᱞᱟᱹᱭ ᱫᱟᱲᱮ ᱠᱮᱭᱟ ᱦᱮᱸ ᱠᱤᱨᱤᱧ ᱠᱟᱛᱮᱫ᱾ ᱟᱫᱚ ᱟᱵᱚ ᱫᱚ ᱪᱟᱠ ᱵᱤᱱᱟ ᱪᱟᱠᱨᱤᱭᱟᱹᱱ ᱦᱚᱲ ᱛᱚ᱾
ᱮᱠᱟᱞ ᱮᱠᱟ ᱮᱠᱟᱞ᱾
ᱦᱮᱸ ᱵᱤᱡᱽᱱᱮᱥ ᱠᱟᱛᱮ ᱛᱟᱦᱚᱞᱮ ᱚᱱᱟᱵᱤᱱ ᱵᱮᱯᱟᱨ ᱠᱮᱫ ᱠᱷᱟᱱ ᱜᱮ ᱟᱹᱰᱤᱜᱟᱱ ᱴᱟᱠᱟ ᱵᱤᱱ ᱠᱟᱢᱟᱣ ᱫᱟᱞᱮᱭᱟᱜ᱾
ᱦᱳᱭ ᱦᱳᱭ᱾
ᱦᱮᱸ᱾
ᱟᱨ ᱛᱟᱦᱚᱞᱮ ᱚᱱᱠᱟ ᱫᱚ ᱟᱫᱚ ᱡᱮᱢᱚᱱ ᱟᱞᱮᱥᱮᱱ ᱫᱚ ᱱᱚᱜᱼᱚᱭ ᱪᱟᱥ ᱫᱤᱱ ᱵᱟᱫ ᱠᱟᱛᱮᱜ
ᱦᱮᱸ ᱦᱮᱸ᱾
ᱡᱮᱢᱚᱱ ᱟᱫᱚ ᱚᱱᱠᱟ ᱛᱩᱲᱤ ᱠᱚ ᱤᱭᱟᱹ ᱠᱚᱞᱮ ᱪᱟᱥ ᱜᱮᱭᱟ ᱚᱱᱟ ᱥᱟᱶᱛᱮ ᱥᱚᱵᱽᱡᱤ ᱠᱚ ᱦᱚᱸ᱾ ᱟᱯᱮ ᱥᱮᱱ ᱫᱚ ᱚᱱᱠᱟ ᱫᱚ ᱵᱟᱯᱮ ᱪᱟᱥᱟ?
ᱪᱟᱥ ᱜᱮᱭᱟᱞᱮ᱾ ᱡᱚᱛᱚ ᱠᱤᱪᱷᱩ ᱜᱮ ᱪᱟᱥ ᱠᱮᱭᱟ ᱞᱮ ᱠᱤᱱᱛᱩ ᱛᱩᱲᱤ ᱠᱚ ᱦᱚᱸ ᱪᱟᱥ ᱠᱮᱭᱟ ᱞᱮ᱾ ᱤᱭᱟᱹ ᱠᱚ ᱛᱚ ᱟᱞᱮ ᱫᱚ ᱛᱩᱲᱤ ᱛᱩᱲᱤ‌ ᱠᱚᱫᱚ ᱵᱟᱞᱮ ᱪᱟᱥ ᱠᱮᱭᱟ ᱥᱚᱵᱽᱡᱤ ᱠᱚᱜᱮ ᱪᱟᱥ ᱵᱟᱲᱟ ᱚᱱᱟ ᱫᱚ ᱵᱟᱲᱜᱮ ᱨᱮᱜᱮ ᱟᱫᱚ ᱚᱱᱠᱟ ᱵᱟᱹᱫᱽ ᱠᱚᱨᱮ ᱫᱚ ᱟᱱᱮ ᱵᱟᱹᱫᱽ ᱠᱚᱨᱮ ᱵᱟᱞᱮ ᱪᱟᱥ ᱵᱟᱲᱟ ᱟᱠᱟᱫᱟ᱾
ᱟᱪᱪᱷᱟ ᱟᱪᱪᱷᱟ᱾
ᱟᱞᱮ ᱦᱩᱲᱩ ᱜᱮᱞᱮ ᱪᱟᱥᱟ ᱟᱨ ᱱᱚᱝᱠᱟ
ᱦᱩᱸ᱾
ᱮᱴᱟᱜ ᱠᱤᱪᱷᱩ ᱫᱚ ᱵᱟᱞᱮ ᱪᱟᱥ ᱠᱮᱭᱟᱞᱮ᱾ ᱦᱩᱲᱩ ᱠᱚᱜᱮ ᱟᱨ ᱟᱨ ᱡᱟᱦᱟᱱᱟᱜ ᱪᱟᱥ ᱚᱱᱠᱟ ᱥᱚᱵᱽᱡᱤ ᱛᱮᱱᱟᱜ ᱠᱚ ᱪᱟᱥ ᱞᱮᱠᱷᱟᱱ ᱵᱟᱲᱜᱮ ᱢᱮᱱᱟᱜ ᱟᱠᱟᱫᱟ, ᱵᱟᱲᱜᱮ ᱨᱮᱜᱮ ᱨᱚᱦᱚᱭ‌ ᱠᱮᱜ ᱠᱷᱟᱱ ᱜᱮ ᱦᱩᱭ ᱚᱱᱮ ᱚᱸᱰᱮ ᱜᱮ᱾ ᱨᱮ ᱫᱚ ᱵᱟᱞᱮ ᱪᱟᱥ ᱠᱮᱭᱟ ᱚᱱᱠᱟ ᱠᱚᱫᱚ ᱥᱚᱵᱽᱡᱤ ᱠᱚ᱾ ᱚᱱᱠᱟ ᱯᱷᱩᱞ ᱠᱚᱯᱤ ᱠᱚᱦᱚᱸ ᱛᱟᱨᱯᱚᱨᱮ ᱯᱚᱴᱚᱢ ᱠᱚᱯᱤ ᱠᱚ ᱯᱷᱩᱞ ᱠᱚᱯᱤ ᱠᱚ᱾
ᱦᱳᱭ ᱦᱳᱭ᱾
ᱟᱹᱠᱷᱨᱤᱧ ᱛᱮ ᱦᱚᱸ ᱦᱩᱭᱩᱜᱼᱟ ᱦᱟᱛᱮ ᱫᱚ ᱱᱤᱡᱮᱨᱟᱜ ᱡᱚᱢ ᱦᱚᱸ ᱦᱩᱭᱩᱜ ᱜᱮᱭᱟ᱾
ᱦᱳᱭ, ᱦᱳᱭ, ᱟᱞᱮ‌ ᱥᱮᱱ ᱦᱚᱸ,
ᱟᱯᱮ ᱫᱚ ᱚᱱᱛᱮ ᱦᱮᱸ, ᱦᱮᱸ,
ᱪᱮᱫ‌‌? ᱪᱮᱫ?
ᱛᱚᱻ ᱱᱤᱛᱚᱜ ᱫᱚ ᱯᱩᱨᱟᱹ ᱥᱚᱠᱛᱚ ᱱᱤᱛᱚᱜ ᱯᱩᱨᱟᱹ ᱥᱚᱠᱛᱚ ᱫᱟᱜᱽ ᱮᱫᱟᱭ, ᱦᱮᱸ, ᱫᱟᱜ, ᱫᱟᱜ ᱫᱤᱱ ᱨᱮ ᱢᱮᱱᱟᱜ ᱟᱠᱟᱫᱟ᱾
ᱪᱮᱫ ᱪᱚ?
ᱟᱯᱮ ᱥᱩᱨ ᱨᱮ ᱢᱟᱱᱮ ᱜᱟᱰᱟ ᱠᱚ ᱢᱮᱱᱟᱜ ᱟᱠᱟᱫᱟ?
ᱵᱟᱝ ᱦᱳᱭ ᱦᱮᱱᱟᱜ ᱫᱚ ᱟᱞᱮ ᱥᱩᱨ ᱨᱮᱫᱚ ᱚᱱᱠᱟ ᱫᱚ ᱵᱟᱹᱱᱩᱜᱼᱟ ᱟᱞᱮ ᱠᱷᱚᱱᱟᱜ ᱫᱚ ᱱᱟᱥᱮᱱᱟᱜ ᱥᱟᱺᱜᱤᱧ ᱧᱚᱜ ᱜᱮᱭᱟ ᱚᱱᱟᱛᱮ ᱱᱟᱥᱮᱱᱟᱜ ᱫᱟᱜ ᱠᱚᱨᱮᱱᱟᱜ ᱦᱚᱸ ᱤᱭᱟᱹ ᱫᱚ ᱦᱩᱭᱩᱜ ᱜᱮᱭᱟ ᱱᱚᱭᱚ ᱥᱮᱨᱢᱟ ᱡᱟᱹᱲᱤ ᱫᱟᱜ ᱵᱷᱚᱨᱥᱟ ᱨᱮᱜᱮ ᱪᱟᱥ ᱠᱚᱦᱚᱸ ᱟᱫᱚ ᱚᱱᱟ ᱠᱚᱦᱚᱸ ᱵᱮᱥᱴᱷᱤᱠ ᱵᱟᱝ ᱦᱩᱭ ᱞᱮᱱᱠᱷᱟᱱ ᱫᱚ ᱟᱫᱚ ᱵᱟᱝ ᱦᱩᱭᱩᱜᱼᱟ ᱦᱟᱸᱜ ᱟᱫᱚ ᱱᱚᱜᱼᱚᱭ ᱛᱮᱦᱮᱧᱟᱜ ᱫᱟᱜ ᱧᱮᱞ ᱠᱟᱛᱮ ᱛᱚ ᱢᱚᱱᱮ ᱦᱩᱭᱩᱜ ᱠᱟᱱᱟ ᱪᱟᱥ ᱫᱚ ᱵᱷᱟᱜᱤ ᱜᱮ ᱦᱳᱭᱳᱜᱼᱟ ᱢᱮᱱᱛᱮ᱾ ᱟᱫᱚ ᱮᱱᱛᱮ ᱨᱮᱦᱚᱸ ᱧᱮᱞ ᱦᱩᱭ ᱞᱮᱱ ᱜᱮ ᱪᱮᱫ ᱪᱤᱠᱟᱹᱜ ᱠᱟᱱᱟ᱾
ᱯᱩᱠᱷᱨ ᱠᱚ,
ᱦᱳᱭ, ᱦᱳᱭ,
ᱦᱩᱸ, ᱦᱩᱸ,
ᱚᱱᱟᱠᱚ ᱯᱮᱨᱮᱡ ᱞᱮᱱᱠᱷᱟᱱ ᱫᱚ ᱛᱩ ᱯᱩᱱ ᱠᱚᱨᱮᱱᱟᱜ ᱦᱚᱸ ᱤᱱᱟᱹᱜ ᱟᱱᱟᱴ ᱵᱟᱝ ᱦᱩᱭᱩᱜᱼᱟ᱾ ᱟᱞᱮᱥᱱ ᱫᱚ ᱡᱮᱢᱚᱱ ᱫᱟᱜ ᱠᱚ ᱵᱟᱝ ᱯᱮ ᱵᱟᱝ ᱵᱟᱸᱫᱷ ᱠᱚᱨᱮ ᱵᱟᱝ ᱯᱮᱨᱮᱡ ᱞᱮᱱᱠᱷᱟᱱ ᱫᱚ ᱥᱤᱛᱩᱝ ᱫᱤᱱ ᱦᱚᱸ
ᱦᱮᱸ,
ᱛᱩᱯᱩᱱ ᱠᱚᱨᱮ ᱟᱹᱰᱤ ᱟᱱᱟᱴ ᱦᱩᱭᱩᱜᱼᱟ᱾
ᱦᱮᱸ, ᱟᱨ ᱟᱯᱮ, ᱢᱟᱱᱮ ᱯᱟᱲᱦᱟᱣ ᱟᱹᱵᱤᱱᱟᱜ?
ᱚᱱᱟ ᱠᱚᱫᱚ ᱱᱤᱛᱳᱜ ᱫᱚ, ᱱᱤᱛᱚᱜ ᱫᱚ, ᱯᱟᱲᱦᱟᱣ ᱠᱚᱫᱚᱻ ᱵᱚᱱᱫᱚ ᱦᱟᱛᱟᱲ ᱦᱩᱭ ᱠᱟᱱᱟ ᱱᱤᱛᱟᱨ ᱫᱚ ᱦᱚᱸᱜᱚᱭ ᱪᱟᱥ ᱠᱟᱹᱢᱤ᱾ ᱵᱩᱹᱜᱤ ᱧᱮᱞ ᱦᱩᱭᱩᱜ ᱠᱟᱱᱟ᱾
ᱪᱟᱥ ᱠᱟᱹᱢᱤ ᱜᱟᱱᱚᱜᱚᱜ ᱠᱟᱱᱟ ᱟᱫᱚ ᱢᱟᱱᱮ, ᱪᱮᱫ ᱞᱮᱠᱟ ᱢᱟᱱᱮ ᱮᱠᱡᱟᱢ ᱴᱮ ᱮᱠᱡᱟᱢ ᱠᱚ ᱵᱮᱱ ᱤᱭᱟᱭᱮᱜ ᱛᱮᱭᱟᱹᱨᱤᱮᱜᱼᱟ ᱥᱮ ᱵᱟᱝ?
ᱵᱟ ᱚᱱᱟ ᱠᱚᱫᱚ ᱱᱤᱛᱚᱜ ᱫᱚ ᱮᱠᱟᱞ ᱵᱚᱱᱫᱚ ᱞᱮᱠᱟᱜᱮ ᱞᱟᱹᱭ ᱜᱟᱱᱚᱜᱼᱟ᱾ ᱚᱱᱟ ᱠᱚᱫᱚ ᱤᱱᱟᱹᱜ ᱫᱚ ᱵᱟᱝ ᱤᱭᱟᱹ ᱦᱩᱭᱩᱜ ᱠᱟᱱᱟ ᱱᱤᱛᱚᱜ ᱫᱚ ᱱᱚᱜᱼᱚᱭ ᱚᱲᱟᱜ ᱠᱚᱨᱮᱱᱟᱜ ᱠᱟᱹᱢᱤ ᱥᱟᱸᱡ ᱪᱟᱥ ᱠᱟᱹᱢᱤ ᱠᱚᱜᱮ ᱧᱮᱞ ᱦᱩᱭᱩᱜ ᱠᱟᱱᱟ᱾
ᱟ ᱟ. ᱰᱤ ᱱᱟᱯᱟᱭ ᱠᱟᱛᱷᱟ ᱵᱚᱭᱦᱟ ᱛᱟᱦᱚᱞᱮ ᱴᱷᱤᱠ ᱜᱮᱭᱟ ᱵᱚᱭᱦᱟ, ᱦᱮᱸ, ᱤᱱᱠᱟᱹ
ᱦᱳᱭ ᱢᱟ, ᱦᱳᱭ ᱢᱟ᱾
ᱦᱮᱸ ᱴᱟᱭᱤᱢ ᱠᱚᱦᱚᱸ ᱦᱩᱭ ᱥᱟᱹᱛ ᱠᱟᱱᱟ ᱟᱫᱚ ᱟᱨᱚ ᱯᱷᱳᱱ ᱵᱟᱲᱟ ᱦᱩᱭᱩᱜ-ᱟ ᱱᱟᱜ ᱤᱱᱠᱟᱹᱮ ᱴᱷᱤᱠ ᱜᱮᱭᱟ ᱵᱟᱭᱦᱟ ᱦᱮᱸ
ᱦᱳᱭ᱾
ᱦᱮᱸ,